ᱦᱮᱞᱳ
ᱦᱮᱸ
ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱟᱸᱡᱚᱱᱟ
ᱟᱸᱡᱚᱢᱚᱜ ᱠᱟᱱ ᱜᱮᱭᱟ
ᱟᱪᱪᱷᱟᱼᱟᱪᱪᱷᱟ ᱟᱪᱪᱷᱟ ᱟᱪᱷᱟ ᱟᱪᱪᱷᱟ ᱜᱚᱝᱠᱮ ᱾ ᱞᱟᱹᱭ ᱮᱫᱟᱞᱤᱜ
ᱦᱮᱸ
ᱟ ᱟᱵᱤᱱ ᱥᱟᱞᱟᱜ ᱛᱚ ᱨᱚᱯᱚᱲ ᱦᱩᱭᱱᱟ ᱦᱮᱸᱥᱮ ᱵᱟᱝ ᱜᱚᱝᱠᱮ ᱟᱪᱼᱪᱷᱟ ᱟᱪᱼᱪᱷᱟ ᱞᱟᱹᱭ ᱫᱟᱞᱤᱱ ᱛᱚ ᱠᱟᱹᱴᱤᱡ ᱥᱚᱢᱟᱡᱽ ᱤᱫᱤ ᱠᱟᱛᱮᱜ ᱞᱝ ᱜᱚᱞᱯᱚᱭᱟᱞᱟᱝ ᱦᱮᱸ ᱥᱮ ᱵᱟᱝ
ᱟᱪᱪᱷᱟ ᱦᱮᱸ ᱪᱮᱫᱟᱜ ᱵᱟᱝ ᱜᱟᱞᱢᱟᱨᱟᱣ ᱞᱮᱠᱷᱟᱱ ᱛᱚ ᱟᱭ ᱜᱮ ᱥᱮ ᱪᱮᱫ ᱞᱮᱠᱟ
ᱦᱩᱸ ᱦᱩᱸ
ᱟᱪᱪᱷᱟ ᱜᱚᱝᱠᱮ ᱞᱟᱹᱭ ᱫᱟᱞᱤᱱ ᱟᱵᱚ ᱡᱟ ᱥᱟᱱᱛᱟᱲᱤ ᱥᱚᱢᱟᱡᱽ ᱨᱮ ᱦᱮᱸ ᱡᱟᱦᱟᱸ ᱟᱵᱚ ᱯᱨᱳᱜᱨᱟᱢ ᱠᱚ ᱦᱩᱭᱩᱜ ᱠᱟᱱᱟ ᱦᱟᱸᱰᱮ ᱱᱟᱰᱮ ᱚᱨᱠᱮᱥᱴᱟᱨ ᱠᱚ ᱦᱩᱭᱩᱜ ᱠᱟᱱᱟ ᱦᱮᱸ ᱥᱮ ᱵᱟᱝ
ᱦᱳᱭ ᱦᱳᱭ
ᱟᱵᱚᱨᱮᱱ ᱡᱟᱦᱟᱸ ᱛᱤᱱᱟᱹᱜ ᱠᱚᱲᱟ ᱜᱤᱫᱽᱨᱟᱹ ᱥᱟᱱᱛᱟᱲᱤ ᱥᱚᱢᱟᱡᱽ ᱨᱮᱱ ᱦᱮᱸ ᱥᱮ ᱵᱟᱝ? ᱤᱧᱟᱹᱜ ᱱᱚᱰᱮ ᱢᱤᱫᱴᱤᱡ ᱠᱩᱠᱞᱤ ᱨᱮᱱᱟᱜ ᱛᱟᱦᱮᱸ ᱞᱮᱱᱟ
ᱦᱮᱸ ᱢᱟ ᱞᱟᱹᱭ
ᱵᱚᱭᱟᱜ ᱟᱵᱚᱣᱟᱜ ᱱᱚᱣᱟ ᱥᱟᱱᱛᱟᱞᱤ ᱥᱚᱢᱟᱡᱽ ᱠᱷᱚᱱᱜᱮ
ᱦᱮᱸ
ᱪᱮᱫᱟᱜ ᱮᱛᱚ ᱪᱷᱟᱹᱯᱨᱤ ᱠᱚᱲᱟ ᱜᱤᱫᱽᱨᱟᱹ ᱠᱚ ᱛᱮᱭᱟᱨᱚᱜ ᱠᱟᱱᱟ, ᱟᱵᱚ ᱥᱚᱢᱟᱡᱽ ᱠᱷᱚᱱ ᱵᱤᱥᱮᱥ ᱠᱟᱛᱮ ᱮᱰᱩᱠᱮᱥᱚᱱ ᱫᱤᱠ ᱠᱷᱚᱱ ᱫᱚ ᱟᱵᱚ ᱥᱚᱢᱟᱡ ᱨᱮ ᱪᱮᱫᱟᱜ ᱜᱤᱫᱽᱨᱟᱹ ᱛᱚ ᱚ ᱯᱤᱪᱷᱞᱟᱹᱜ ᱠᱟᱱᱟ ᱠᱚ, ᱵᱟᱠᱚ ᱞᱟᱦᱟᱜ ᱠᱟᱱᱟ᱾ ᱠᱟᱱᱟ ᱠᱚ, ᱚᱱᱟ ᱤᱫᱤ ᱠᱟᱛᱮ ᱟᱹᱵᱤᱱ ᱠᱟᱹᱴᱤᱡ ᱞᱟᱹᱭ ᱞᱮᱠᱷᱟᱱ ᱵᱷᱟᱜᱤ ᱚ ᱜᱚᱝᱠᱮ
ᱦᱮᱸ ᱦᱳᱭ ᱟᱫᱚ ᱚᱱᱠᱟ ᱞᱮᱠᱟᱨᱮ ᱡᱩᱫᱤ ᱧᱮᱞᱚᱜᱚᱜ-ᱟ ᱡᱮ ᱟᱵᱚ ᱟᱜ ᱠᱷᱮᱨᱣᱟᱞ ᱦᱚᱯᱚᱱ ᱜᱮ ᱡᱟᱹᱥᱛᱤ ᱱᱚᱜ-ᱚ ᱱᱚᱝᱠᱟᱱ ᱰᱟᱢ ᱰᱟᱦᱤ ᱨᱮᱱᱟᱜ ᱦᱟᱞᱚᱛ ᱧᱮᱞᱚᱜᱚᱜ ᱠᱟᱱ ᱛᱟᱠᱚᱣᱟ ᱟᱫᱚ ᱪᱮᱫᱟᱜ ᱞᱮᱠᱟ ᱧᱮᱞᱚᱜᱚᱜ-ᱟ ᱡᱮ ᱟᱵᱚ ᱫᱚ ᱢᱤᱫᱴᱟᱝ ᱜᱮ ᱥᱮ ᱵᱟᱨᱭᱟ ᱜᱮ ᱜᱤᱫᱽᱨᱟᱹ ᱠᱚ ᱦᱩᱭᱩᱜ-ᱟ᱾ ᱦᱮᱸ ᱟᱫᱚ ᱜᱤᱫᱽᱨᱟᱹ ᱪᱮᱛᱟᱱ ᱨᱮ ᱢᱤᱫᱴᱟᱝ ᱟᱵᱚᱦᱚ ᱢᱤᱫᱴᱟᱝ ᱫᱟᱭ ᱫᱚ ᱫᱟᱭᱤᱛᱛᱚ ᱡᱟᱦᱟᱸ ᱞᱮᱠᱟ ᱢᱤᱫᱴᱟᱝ ᱞᱟᱞᱚᱱ ᱯᱟᱞᱚᱱ ᱞᱟᱹᱠᱛᱤ ᱛᱟᱵᱚᱱ ᱚᱱᱟ ᱫᱚ ᱱᱟᱥᱮ ᱥᱮ ᱛᱷᱚᱲᱟ ᱜᱟᱱ ᱥᱮ ᱱᱟᱥᱮᱱᱟᱜ ᱵᱚᱱ ᱠᱷᱟᱢᱠᱷᱟᱱᱛᱤ ᱛᱟᱦᱮᱱ ᱠᱟᱱ ᱛᱟᱵᱚᱱ ᱜᱮᱭᱟ᱾
ᱦᱮᱸ ᱜᱚᱝᱠᱮ
ᱟᱵᱚ ᱦᱚᱭᱛᱳ ᱤᱧᱤᱧ ᱢᱚᱱᱮᱭᱟ ᱡᱮ ᱚᱠᱛᱚ ᱞᱮᱠᱟ ᱵᱟᱝᱵᱚᱱ ᱠᱚᱨᱟᱣ ᱮᱫᱟ᱾ ᱟᱫᱚ ᱠᱚᱨᱟᱣ ᱛᱚ ᱠᱚᱨᱟᱣ ᱦᱚᱭᱛᱳ ᱯᱳᱭᱞᱳ ᱯᱳᱭᱞᱳ ᱜᱮ ᱟᱢᱮᱢ ᱜᱟᱭᱤᱰ ᱟᱫᱮᱭᱟ ᱟᱢ ᱜᱟᱭᱤᱰ ᱧᱮᱞ ᱠᱮᱫᱮᱭᱟᱢ ᱟᱫᱚ ᱜᱟᱭᱤᱰ ᱜᱟᱭᱤᱰ ᱛᱮ ᱩᱱᱤ ᱦᱚᱸᱢ ᱧᱮᱞᱮ ᱠᱟᱱᱟ ᱡᱮ ᱱᱩᱭ ᱫᱚ ᱜᱤᱫᱽᱨᱟᱹ ᱫᱚᱭ ᱮᱴᱟᱜ ᱥᱮᱫ ᱜᱮ ᱩᱱᱟᱹᱜ ᱰᱟᱨᱟᱜ ᱠᱟᱱᱟ ᱟᱫᱚᱢ ᱞᱟᱹᱭᱫᱟ ᱡᱟᱦᱟᱸ ᱦᱚᱪᱚ ᱥᱮ ᱟᱡ ᱮ ᱵᱩᱡᱽ ᱛᱟᱭᱟ ᱦᱟᱯᱮᱱ ᱫᱤᱱ ᱦᱤᱞᱳᱜ ᱱᱚᱜ-ᱚ ᱱᱚᱣᱟ ᱠᱟᱛᱷᱟ ᱟᱵᱚ ᱵᱚᱱ ᱞᱟᱹᱭ ᱜᱮᱭᱟ᱾ ᱜᱟᱡᱮᱱ ᱯᱟᱦᱴᱟ ᱠᱷᱚᱱᱜᱮ ᱡᱟᱦᱟᱸᱧ ᱧᱮᱞ ᱟᱠᱟᱫᱟᱹᱧ᱾ ᱟᱫᱚ ᱱᱚᱜ-ᱚ ᱱᱚᱣᱟ ᱠᱟᱛᱷᱟ ᱡᱩᱫᱤ ᱟᱵᱚ ᱵᱚᱱ ᱟᱲᱟᱜ ᱟᱲᱟᱜ ᱜᱤᱰᱤ ᱠᱟᱜ ᱥᱮ ᱚᱱᱠᱟ ᱠᱟᱛᱮᱫ ᱜᱤᱫᱽᱨᱟᱹ ᱡᱩᱫᱤ ᱵᱚᱱ ᱟᱲᱟᱜ ᱤᱫᱤ ᱠᱚᱣᱟ ᱡᱮ ᱩᱱᱠᱩ ᱫᱚ ᱦᱩᱭᱩᱜ ᱠᱟᱱᱟ ᱱᱟ-ᱵᱟᱞᱚᱠ᱾ ᱩᱱᱠᱩ ᱫᱚ ᱚᱠᱟ ᱵᱟᱹᱜᱤᱭᱟ ᱚᱠᱟ ᱵᱟᱹᱲᱤᱡ-ᱟ ᱚᱱᱟᱫᱚ ᱩᱱᱠᱩ ᱫᱚ ᱱᱟᱥᱮ ᱦᱚᱸ ᱥᱟᱹᱨᱤᱜᱮ ᱩᱱᱠᱩ ᱫᱚ ᱟᱠᱚ ᱢᱚᱱᱮᱨᱮ ᱤᱫᱤ ᱟᱹᱜᱩ ᱠᱟᱛᱮᱫ ᱵᱟᱠᱚ ᱧᱮᱞ ᱫᱟᱲᱮᱭᱟᱜ-ᱟ ᱚᱱᱟ ᱫᱚ ᱛᱤ ᱨᱮᱜᱮ ᱡᱚᱠᱷᱚᱱ ᱟᱠᱚᱣᱟᱜ ᱩᱢᱮᱨ ᱧᱮᱞᱚᱜᱚᱜ-ᱟ ᱡᱮ ᱦᱟᱨᱟ ᱯᱟᱠᱚᱴᱚᱜ-ᱟ ᱤᱱᱟᱹ ᱛᱟᱭᱚᱢ ᱱᱚᱣᱟ ᱩᱭᱵᱷᱟᱵᱤ ᱦᱤᱡᱩᱜ-ᱟ᱾ ᱡᱮ ᱪᱮᱫ ᱰᱟᱦᱟᱨ ᱛᱤᱧ ᱰᱟᱨᱦᱟ ᱠᱟᱱᱟ ᱥᱮ ᱪᱮᱫ ᱞᱮᱠᱟ
ᱦᱩᱸ ᱦᱩᱸ
ᱛᱟᱦᱞᱮ ᱚᱞ ᱯᱟᱲᱦᱟᱣ ᱡᱟᱦᱟᱸ ᱚᱠᱛᱚ ᱫᱚᱨᱠᱟᱨᱚᱜ-ᱟ ᱚᱱᱟ ᱚᱠᱛᱚ ᱦᱚᱧ ᱧᱮᱞ ᱠᱟᱱᱟ᱾ ᱩᱱᱠᱩ ᱟᱵᱚᱨᱮᱱ ᱢᱟᱹᱭ ᱵᱟᱹᱵᱩ ᱛᱟᱠᱚ ᱫᱚ ᱮᱠᱟᱞ ᱵᱟᱝᱠᱚ ᱠᱩᱥᱤᱭᱟᱜ-ᱟ᱾
ᱟᱨ ᱵᱚᱱ ᱠᱩᱥᱤᱭᱟᱜ-ᱟ ᱪᱤᱠᱟᱹ ᱞᱮᱠᱟᱛᱮ, ᱩᱱᱤ ᱛᱚ ᱦᱩᱰᱤᱧ ᱢᱟᱪᱷᱟ ᱠᱷᱚᱱᱟᱜ ᱟᱢᱮᱢ ᱠᱩᱥᱤ ᱦᱚᱪᱚᱭᱟ ᱵᱟᱠᱚ ᱞᱟᱹᱭᱟ ᱡᱟᱦᱟᱸ ᱯᱨᱚᱛᱤ ᱢᱤᱫᱴᱟᱝ ᱫᱩᱞᱟᱹᱲ ᱥᱟᱨᱥᱟᱜ ᱛᱟᱭᱟ ᱥᱮ ᱵᱟᱝ ᱩᱱᱤ ᱫᱚ ᱚᱱᱟ ᱠᱟᱹᱢᱤ ᱞᱟᱹᱜᱤᱫ ᱛᱮᱫᱚ ᱛᱤᱥ ᱨᱮᱦᱚᱸ ᱵᱟᱭ ᱯᱟᱹᱪᱷᱟᱹᱜᱼᱟ᱾
ᱟᱵᱚ ᱡᱟᱦᱟᱸ ᱢᱤᱫᱴᱟᱝ ᱚᱵᱵᱷᱟᱥ ᱜᱚᱛᱚ ᱠᱟᱛᱷᱟ ᱨᱤᱧ ᱞᱟᱹᱭᱟ ᱡᱮ ᱠᱟᱹᱴᱤᱡ ᱟᱵᱚ ᱵᱚᱱ ᱞᱟᱹᱭᱟ ᱡᱮ ᱱᱩᱭ ᱫᱚ ᱱᱤᱛᱚᱜ ᱪᱮᱫ ᱮ ᱥᱮᱬᱟᱭᱟ? ᱢᱤᱫ ᱜᱷᱟᱹᱲᱤᱡ ᱮᱢ ᱫᱩᱲᱩᱵ ᱠᱮᱫᱮᱭᱟ, ᱚᱱᱮ ᱡᱮ ᱫᱩᱲᱩᱵ ᱠᱟᱛᱮᱜ ᱥᱚᱸᱜᱮᱢ ᱵᱮᱨᱮᱫ ᱦᱚᱪᱚᱭᱮ ᱠᱟᱱᱟ᱾ ᱚᱱᱟ ᱛᱮᱜᱮ ᱛᱚ ᱩᱱᱤᱭᱟᱜ ᱢᱤᱫᱴᱟᱝ ᱰᱷᱤᱞᱟᱹᱢᱤ ᱨᱮᱱᱟᱜ ᱢᱤᱫᱴᱟᱱ ᱰᱟᱦᱟᱨ ᱠᱟᱱᱟ᱾ ᱩᱱᱤ ᱫᱚ ᱵᱟᱝ ᱥᱮᱪᱮᱫᱚᱜ ᱨᱮᱱᱟᱜ ᱢᱤᱫᱴᱟᱝ ᱚᱱᱟ ᱰᱟᱦᱟᱨ ᱠᱟᱱᱟ᱾ ᱟᱨ ᱥᱮᱪᱮᱫᱚᱜ ᱞᱟᱹᱜᱤᱫ ᱛᱮᱫᱚ ᱩᱱᱤ ᱫᱚ ᱫᱩᱲᱩᱵ ᱠᱟᱭ ᱦᱩᱭᱩᱜ-ᱟ ᱡᱟᱦᱟᱸ ᱛᱤᱱᱟᱹᱜ ᱫᱟᱲᱮᱭᱟᱜ ᱠᱟᱱ ᱵᱟᱭ ᱫᱟᱲᱮᱭᱟᱜ ᱠᱟᱱ ᱜᱚᱞᱯᱷᱚ ᱟᱸᱡᱚᱢᱟᱭ ᱢᱮ ᱟᱨ ᱨᱚᱲ ᱥᱟᱰᱮᱭᱟᱭ ᱢᱮ ᱚᱱᱟ ᱜᱚᱞᱯᱚ ᱞᱮᱠᱟᱛᱮ ᱩᱱᱤ ᱵᱟᱰᱟᱭ ᱦᱚᱪᱚᱭᱮ ᱯᱟᱲᱦᱟᱣ ᱦᱚᱪᱚᱭᱮ ᱚᱱᱮ ᱡᱮ ᱢᱤᱫᱴᱟᱝ ᱚᱞ ᱯᱟᱲᱦᱟᱣ ᱨᱮᱱᱟᱜ ᱢᱤᱫᱴᱟᱝ ᱫᱩᱲᱩᱵ ᱨᱮᱱᱟᱜ ᱢᱤᱫᱴᱟᱝ ᱥᱚᱡᱡᱚ ᱫᱷᱳᱨᱡᱚ ᱥᱟᱹᱨᱤᱜᱮ ᱱᱚᱣᱟ ᱫᱚ ᱚᱞ ᱯᱟᱲᱦᱟᱣ ᱞᱟᱹᱜᱤᱫ ᱫᱚ ᱟᱹᱰᱤᱜᱮ ᱞᱟᱹᱠᱛᱤᱭᱟ ᱚᱱᱟ ᱡᱩᱫᱤ ᱟᱢᱟᱜ ᱥᱚᱡᱡᱚ ᱫᱷᱚᱡᱽᱡᱚ ᱡᱩᱫᱤ ᱵᱚᱱ ᱮᱻᱻ ᱵᱟᱝ ᱛᱟᱦᱮᱱ ᱛᱟᱵᱚᱱᱟ ᱟᱵᱚᱣᱟᱜ ᱢᱚᱱᱮᱨᱮ ᱩᱱᱫᱚ ᱧᱮᱞ ᱢᱮ ᱡᱟᱦᱟᱸ ᱞᱮᱠᱟᱜᱮ ᱡᱟᱦᱟᱸ ᱛᱤᱱᱟᱹᱜ ᱥᱚᱦᱚᱡᱟᱜ ᱥᱮ ᱮ ᱥᱚᱞᱦᱮᱭᱟᱜ ᱜᱮ ᱟᱢ ᱯᱟᱲᱦᱟᱣ ᱨᱮᱦᱚᱸ ᱟᱹᱰᱤ ᱮᱴᱠᱮᱴᱚᱬᱮᱢ ᱟᱹᱭᱠᱟᱹᱣᱟ ᱵᱮᱥᱤ ᱜᱷᱟᱹᱲᱤᱡ ᱢᱚᱱᱮ ᱜᱤᱫᱽᱭᱟᱹ ᱠᱟᱛᱮᱜ ᱯᱟᱲᱦᱟᱣ ᱵᱟᱢ ᱯᱟᱲᱦᱟᱣ ᱫᱟᱲᱮᱭᱟᱜ-ᱟ ᱥᱮ ᱪᱮᱫ ᱞᱮᱠᱟ ᱛᱚ ᱱᱚᱜ-ᱚ ᱱᱚᱝᱠᱟ ᱠᱟᱛᱮ ᱜᱟᱨᱡᱮᱱ ᱪᱤᱠᱟᱹᱭᱟᱠᱚ ᱟᱵᱚ ᱫᱚ ᱧᱮᱞ ᱠᱚᱣᱟ ᱵᱟᱝ ᱵᱮᱥᱤᱨ ᱵᱷᱟᱜ ᱜᱮ ᱨᱮᱸᱜᱮᱡ ᱱᱟᱪᱟᱨ ᱦᱚᱲ ᱟᱨ ᱚᱞ ᱯᱟᱲᱦᱟᱣ ᱛᱮᱫᱚ ᱦᱳᱭᱛᱳ ᱩᱱᱟᱹᱜ ᱛᱚ ᱵᱟᱵᱚᱱ ᱢᱚᱱᱮᱭᱟᱜ ᱜᱮ ᱠᱟᱹᱢᱤ ᱠᱟᱹᱥᱱᱤ ᱜᱮᱵᱚᱱ ᱯᱟᱱᱛᱮ ᱵᱟᱲᱟᱭᱟ ᱤᱱᱟᱹ ᱞᱟᱠ ᱮᱠᱟᱨᱮ ᱟᱵᱚ ᱥᱟᱱᱟᱢ ᱦᱚᱲ ᱮᱸᱜᱟᱛ ᱟᱯᱟᱛ ᱢᱤᱫᱴᱟᱝ ᱜᱤᱫᱽᱨᱟᱹ ᱠᱤᱱ ᱧᱮᱞᱮ ᱠᱟᱱᱟ ᱡᱮ ᱩᱱᱤ ᱦᱟᱨᱟᱜ ᱠᱟᱱᱟ ᱩᱱ ᱚᱠᱛᱚ ᱫᱚ ᱩᱱᱤ ᱜᱟᱭᱤᱰ ᱞᱮᱠᱟ ᱫᱚ ᱥᱮ ᱱᱟᱯᱟᱭ ᱰᱟᱦᱟᱨ ᱛᱮ ᱯᱟᱱᱛᱷᱟ ᱨᱮᱱᱟᱜ ᱫᱚ ᱩᱱᱤ ᱫᱚ ᱰᱟᱦᱟᱨ ᱫᱚ ᱵᱟᱠᱤᱱ ᱩᱫᱩᱜ ᱫᱟᱲᱮᱭᱟᱠ ᱠᱤᱱ ᱟᱭᱳ ᱵᱟᱵᱟ ᱩᱱᱠᱤᱱ ᱫᱚ ᱠᱷᱟᱹᱞᱤ ᱠᱤᱱ ᱢᱮᱛᱟᱭᱠᱤᱱ ᱮ ᱵᱟᱹᱵᱩ ᱯᱟᱲᱦᱟᱜ ᱢᱮ ᱤᱱᱟᱹ ᱠᱷᱚᱱᱟᱜ ᱡᱟᱹᱥᱛᱤ ᱫᱚ ᱩᱱᱠᱤᱱ ᱫᱚ ᱵᱟᱹᱠᱤᱱ ᱢᱮᱱ ᱫᱟᱲᱮᱭᱟᱜ-ᱟ ᱡᱮ ᱚᱠᱟ ᱵᱷᱟᱜᱤᱭᱟ ᱚᱠᱟ ᱵᱟᱹᱲᱤᱡ-ᱟ ᱪᱮᱫ ᱞᱮᱠᱟ ᱨᱮᱢ ᱛᱟᱦᱮᱸ ᱞᱮᱱᱟ ᱮ ᱟᱢ ᱛᱤᱱ ᱚᱠᱛᱚ ᱯᱟᱲᱦᱟᱣ ᱫᱩᱲᱩᱵ ᱠᱟᱛᱮᱫ ᱟᱢ ᱯᱟᱲᱦᱟᱜ ᱦᱩᱭᱩᱜ ᱛᱟᱢᱟ ᱪᱮᱫ ᱵᱟᱢ ᱫᱟᱲᱮᱭᱟᱜ ᱠᱟᱱᱟ ᱤᱧ ᱞᱟᱹᱭᱟᱹᱧ ᱢᱮ ᱟᱢ ᱤᱥᱠᱩᱞ ᱨᱮ ᱪᱮᱫ ᱠᱚ ᱯᱟᱲᱦᱟᱣ ᱠᱮᱫ ᱯᱮᱭᱟ ᱠᱚ ᱱᱚᱣᱟ ᱵᱟᱠᱷᱨᱟᱛᱮ ᱩᱠᱩᱨᱤᱡ ᱛᱮᱥᱮ ᱞᱟᱹᱭᱟᱹᱧ ᱢᱮ ᱟᱢ ᱛᱤᱱᱟᱹᱜ ᱴᱟᱜ ᱱᱚᱣᱟ ᱵᱟᱠᱷᱨᱟᱛᱮᱢ ᱵᱟᱲᱟᱭ ᱫᱟᱲᱮᱭᱟᱜ-ᱟ ᱤᱧ ᱞᱟᱹᱭ ᱥᱟᱰᱮ ᱟᱹᱧ ᱢᱮ ᱱᱚᱜ-ᱚᱭ ᱡᱮ ᱢᱤᱫᱴᱟᱝ ᱯᱨᱮᱠᱴᱤᱥ ᱥᱮ ᱱᱚᱜ-ᱚ ᱱᱚᱣᱟ ᱵᱟᱰᱟᱭ ᱱᱮᱜ-ᱮ ᱱᱤᱭᱟᱹ ᱩᱱᱠᱩ ᱴᱷᱮᱱ ᱠᱷᱚᱱᱟᱜ ᱵᱟᱰᱟᱭ ᱜᱮ ᱦᱩᱭᱩᱜ ᱠᱟᱱᱟ ᱢᱟᱨᱟᱝ ᱠᱟᱛᱷᱟ ᱫᱚ ᱦᱳᱭᱥᱮ ᱩᱱᱤ ᱦᱮᱡ ᱮᱱᱟᱭ ᱤᱥᱠᱩᱞ ᱪᱟᱞᱟᱣ ᱞᱮᱱᱟᱢ ᱦᱮᱧ ᱪᱟᱞᱟᱣ ᱞᱮᱱᱟ ᱦᱮᱡ ᱮᱱᱟ ᱵᱳᱭ ᱵᱮᱜᱮ ᱪᱟᱯᱟᱫ ᱦᱚᱴᱚ ᱠᱟᱜ ᱛᱟᱭᱟ᱾ ᱟᱫᱚ ᱟᱯᱟᱱ ᱟᱹᱯᱤᱱ ᱠᱷᱮᱞ ᱡᱚᱝ ᱮ ᱫᱟᱹᱲ ᱫᱟᱭ ᱥᱮ ᱪᱮᱜ ᱞᱮᱠᱟ ᱱᱚᱝᱠᱟ ᱜᱮᱛᱚ ᱧᱮᱞᱚᱜᱚᱜ ᱠᱟᱱᱟ᱾
ᱟᱪᱪᱷᱟ ᱜᱚᱝᱠᱮ ᱱᱚᱸᱰᱮ ᱢᱤᱫᱴᱤᱡ ᱠᱩᱠᱞᱤ ᱦᱩᱱᱟᱸᱝ ᱛᱟᱦᱮᱸ ᱞᱮᱱᱟ᱾
ᱦᱮᱸ ᱢᱟ ‌ᱞᱟᱹᱭ‌ ᱢᱮ᱾
ᱦᱩᱸ ᱟᱵᱚ ᱥᱚᱢᱟᱪ ᱨᱮ ᱡᱟᱦᱟᱸ ᱛᱤᱱᱟᱹᱜ ᱱᱤᱭᱟᱹ ᱜᱤᱫᱽᱨᱟᱹ ᱠᱚ ᱡᱮ ᱱᱤᱼᱼ ᱠᱤ ᱠᱚ ᱛᱮᱭᱟᱨᱚᱜ᱾ ᱚᱱᱟ ᱱᱚᱣᱟ ᱫᱚ ᱜᱟᱭᱰᱮᱱᱥ ᱠᱷᱟᱛᱤᱨ ᱜᱟᱭᱰᱮᱱᱥ ᱦᱚᱭᱛᱚ ᱠᱚᱢ ᱠᱚᱼᱼ ᱱᱟᱢᱮ ᱫᱟᱠᱚ ᱚᱱᱟ ᱠᱷᱟᱛᱤᱨ ᱦᱚᱭᱛᱚ ᱜᱤᱫᱽᱨᱟᱹᱠᱮ ᱢᱮᱱᱟᱜ ᱠᱟᱱᱟ ᱠᱚ᱾
ᱱᱟ‌ᱜ ᱠᱟᱱᱟ ᱠᱚ ᱦᱮᱸᱥᱮ ᱵᱟᱝ ᱦᱚᱭ ᱦᱚᱭ᱾
ᱜᱟᱨᱡᱮᱱ ᱥᱮ ᱜᱟᱨᱡᱮᱱ ᱥᱮ ᱡᱩᱫᱤ ᱥᱚᱪᱮᱛᱚᱱ ᱵᱟᱠᱚ ᱛᱟᱦᱮᱱ ᱢᱟ᱾
ᱦᱚᱸ᱾
ᱚᱠᱟ ᱞᱮᱠᱟ ᱛᱮ ᱜᱤᱫᱽᱨᱟᱹ
ᱵᱷᱟᱜᱤ ᱠᱚ ᱛᱮᱭᱟᱨᱚᱜ-ᱟ ᱦᱮᱸ ᱥᱮ ᱵᱟᱝ ᱦᱚᱭ ᱦᱚᱭ᱾ ᱟᱫᱚ ᱦᱚᱸ ᱦᱚᱭ ᱢᱟ ᱞᱟᱹᱭ ‌ᱵᱮ‌ᱱ ᱜᱚᱝᱠᱮ? ᱢᱟ ᱪᱮᱜ ᱮᱢ ᱞᱟᱹᱭᱮᱜ ᱛᱟᱦᱮᱸᱜ ᱢᱟ ᱞᱟᱹᱭ ᱢᱮ ᱤᱧ ᱛᱟᱨᱯᱚᱨᱮᱧ ᱞᱟᱹᱭᱟ᱾
ᱦᱮᱸ ᱞᱟᱹᱭ ᱫᱤᱧ᱾ ᱮᱸ ᱱᱤᱭᱟᱹ ᱜᱟᱨᱡᱮᱱ ᱥᱚᱪᱮᱛᱚᱱᱚ ᱛᱟ ᱵᱟᱪᱩᱜ ᱠᱷᱟᱹᱛᱤᱨ ᱚᱱᱟ ᱠᱷᱟᱹᱛᱤᱨ ᱩᱲᱤ ᱜᱟᱨᱡᱮᱱ ᱥᱚᱢᱚᱥᱥᱟᱜ ᱠᱟᱱᱟ ᱡᱮᱢᱚᱱ ᱜᱤᱫᱽᱨᱟᱹ ᱩᱰᱤᱜᱟᱱ ᱯᱨᱳᱜᱽᱨᱟᱢ ᱠᱚ ᱮᱴᱮᱱ ᱮᱫᱟ ᱠᱚ ᱦᱮᱸ ᱥᱮ ᱵᱟᱝ ᱱᱟᱭᱤᱴ ᱯᱨᱳᱜᱽᱨᱟᱢ ᱠᱚ ᱡᱟᱥᱛᱤ᱾ ᱛᱟᱨᱯᱚᱨᱮ ᱩᱲᱤ ᱵᱟᱲᱤᱪ ᱠᱟᱹᱢᱤᱭ ᱫᱟᱠᱚ ᱦᱮ ᱸᱥᱮ᱾
ᱚ ᱦᱮᱸ ᱥᱮ ᱵᱟᱝ, ᱦᱩᱸ ᱦᱩᱸ᱾
ᱟᱪᱪᱷᱟ ᱜᱚᱝᱠᱮ ᱟᱵᱤᱱ ᱴᱷᱮᱱ ᱫᱚ ᱱᱤᱭᱟᱹ ᱡᱮ ᱱᱟᱭᱤᱴ ᱯᱨᱳᱜᱽᱨᱟᱢ ᱚᱠᱟ ᱦᱮᱱᱟᱜ ᱛᱟᱵᱚᱱᱟ ᱥᱟᱱᱛᱟᱞ ᱥᱚᱢᱟᱪ ᱨᱮᱼᱼ
ᱦᱮᱸ ᱦᱟᱸᱜ᱾
ᱚᱨᱠᱮᱥᱴᱟᱨ ᱠᱚ ᱚᱠᱟ ᱠᱚᱨᱮ ᱦᱩᱭᱩᱜ ᱠᱟᱱᱟ ᱱᱤᱭᱟᱹ ᱴᱟᱜ ᱠᱤᱼᱼ ᱟᱭᱩᱵ ᱵᱮᱲᱟ ᱵᱷᱟᱜᱤ ᱥᱮ ᱫᱤᱱ ᱵᱮᱲᱟ ᱠᱚᱨᱟᱣ ᱞᱮᱠᱷᱟᱱ ᱵᱷᱟᱜᱤᱜ-ᱟ, ᱟᱵᱤᱱᱟᱜᱼᱼ ᱠᱟ. ᱴᱤᱡ ᱢᱚᱴᱟᱢᱚᱴᱤ ᱮᱢ ᱞᱮᱠᱷᱟᱱ ᱵᱷᱟ. ᱜᱤ ᱠᱚᱜ-ᱟ᱾
ᱴᱷᱤᱠ-ᱴᱷᱤᱠ᱾ ᱧᱮᱞ ᱢᱮ ᱟᱸ ᱚᱱᱟ ᱞᱮᱠᱟ ᱨᱮ ᱡᱩᱫᱤ ᱮ ᱧᱮᱞ ᱜᱟᱱᱚᱜ-ᱟ ᱥᱮ ᱵᱟᱰᱟᱭ ᱥᱮ ᱜᱟᱞᱢᱟᱨᱟᱣ ᱞᱮᱠᱷᱟᱱ ᱫᱚ ᱱᱤᱭᱟᱹ ᱠᱟᱛᱷᱟ ᱞᱟᱹᱭᱟᱹᱵᱚ-ᱟ ᱡᱮ ᱱᱚᱜ-ᱚᱭ ᱚᱨᱠᱮᱥᱴ ᱨᱮ ᱡᱟᱦᱟᱸ ᱦᱩᱭᱩᱜ ᱠᱟᱱᱟ᱾ ᱮᱠ ᱵᱟᱨᱮ ᱚᱨᱠᱮᱥᱴᱨ ᱫᱚ ᱟᱵᱚᱣᱟᱜ ᱦᱮᱸ ᱱᱟᱯᱟᱭ ᱰᱟᱦᱟᱨ ᱩᱫᱩᱜ ᱛᱮᱱᱟᱜ ᱫᱚ ᱪᱮᱫ ᱦᱚᱸ ᱵᱟᱝ ᱠᱟᱱᱟ ᱡᱮ ᱟᱵᱚ ᱤᱧᱼᱼ ᱡᱩᱫᱤᱧ ᱞᱟᱹᱭᱟ ᱡᱮ ᱤᱭᱟᱹ ᱢᱤᱫᱴᱟᱝ ᱥᱤᱝᱜᱟᱨ ᱮ ᱥᱮᱨᱮᱧ ᱟᱠᱟᱫᱟᱭ ᱩᱱᱤᱭᱟᱜ ᱥᱤᱼᱼ ᱥᱤᱝᱜᱟᱨ ᱥᱮ ᱩᱱᱤ ᱥᱤᱝᱜᱟᱨ ᱮᱢ ᱠᱩᱥᱤᱭᱟᱭᱟ ᱦᱮᱸ ᱥᱮ ᱵᱟᱝ ᱟᱫᱚ ᱩᱱᱤ ᱠᱩᱥᱤᱭᱟᱭ ᱠᱷᱟᱱ ᱫᱚᱼᱼ ᱦᱟᱯᱮ ᱥᱮ ᱛᱟᱦᱚᱞᱮ ᱱᱩᱭ ᱫᱚ ᱵᱟᱹᱧ ᱧᱮᱞ ᱟᱠᱟᱫᱮᱭᱟ ᱚᱠᱟ ᱨᱤᱱᱤᱡ ᱠᱟᱱᱟᱭ ᱩᱱᱤ ᱧᱮᱞ ᱞᱟᱼᱼ ᱟᱭ ᱜᱮ ᱚᱱᱟ ᱧᱮᱞ ᱱᱟᱝᱥᱟ ᱛᱮᱜᱮ ᱩᱱᱤ ᱴᱷᱮᱱ ᱫᱚ ᱪᱟᱞᱟᱣ᱾ ᱡᱮ ᱢᱚᱴᱟᱼᱢᱩᱴᱤ ᱨᱟᱦᱟ ᱠᱚ ᱵᱷᱟ. ᱜᱤ ᱛᱟᱭᱟ ᱥᱮᱨᱮᱧ ᱠᱚ᱾ ᱢᱚᱴᱟᱼᱢᱩᱴᱤ ᱵᱷᱟ. ᱜᱮ ᱥᱮᱨᱮᱧᱮ ᱥᱮᱨᱮᱧ ᱫᱟᱲᱮᱭᱟᱜ ᱟᱭ ᱦᱮᱸ ᱥᱮ ᱵᱟᱝ ᱢᱤᱭᱩᱡᱤᱠ ᱥᱟᱶ ᱥᱟᱶᱛᱮ ᱵᱷᱟ. ᱜᱮ ᱥᱮᱨᱮᱧᱟᱭ᱾ ᱢᱤᱫᱴᱟᱝ ᱤᱭᱟᱹ ᱠᱚ ᱦᱩᱭᱩᱜ-ᱟ ᱠᱚ ᱟᱯᱱᱟᱨ ᱧᱚᱜ ᱤᱡ ᱥᱤᱝᱜᱟᱨ᱾ ᱚᱱᱟ ᱞᱮᱠᱟ ᱛᱮ ᱚᱱᱟ ᱧᱮᱞ ᱫᱚ ᱟᱵᱚ ᱵᱚᱱ ᱪᱟᱞᱟᱜ ᱜᱮᱭᱟ ᱚᱨᱠᱮᱥᱴᱟᱨ ᱨᱤᱱᱤᱡ᱾ ᱛᱟᱨᱯᱚᱨ ᱰᱮᱱᱥ ᱦᱟᱝᱜᱟᱢᱟ ᱚᱱᱟ ᱠᱚᱫᱚ ᱵᱷᱮᱜᱟᱨ ᱵᱷᱮᱜᱟᱨᱟ ᱚᱱᱟ ᱠᱚᱫᱚ ᱵᱷᱮᱜᱟᱨ ᱠᱚᱨᱮ ᱱᱟᱜ ᱞᱟᱭᱤᱱ ᱠᱟᱱᱟ᱾ ᱛᱚ ᱱᱚᱜ-ᱚ ᱱᱚᱣᱟ ᱚᱨᱠᱮᱥᱴᱟᱨ ᱫᱚ ᱤᱱᱟᱹ ᱠᱷᱚᱱᱟᱜ ᱡᱟᱹᱥᱛᱤ ᱫᱚ ᱤᱧ ᱫᱚ ᱪᱮᱜ ᱦᱚᱸ ᱵᱟᱹᱧ ᱫᱤᱥᱟᱹᱭ ᱫᱟ ᱮ ᱡᱮᱢᱚᱱ ᱜᱟᱭᱟᱱ ᱨᱮ ᱞᱟᱦᱟᱼᱼ ᱛᱚ ᱧᱮᱞ ᱠᱟᱫᱟ ᱵᱚᱱ ᱡᱮ ᱥᱤᱠᱷᱱᱟᱹᱛᱷ ᱠᱚ ᱮᱢᱚᱜ ᱛᱮᱦᱮᱸᱜ ᱥᱟᱶᱛᱟ ᱨᱮᱱᱟᱜ ᱚᱠᱟ‌ ᱞᱮᱠᱟ ᱨᱮ ᱵᱚᱠᱚᱞ ᱵᱚᱰᱮᱜ ᱠᱟᱱᱟ᱾ ᱮ ᱦᱳᱭᱛᱳ ᱧᱮᱞ ᱢᱮ ᱮ ᱚ ᱦᱚᱲ ᱠᱚᱲᱟ ᱫᱮᱠᱩ ᱠᱩᱲᱤ ᱟᱹᱜᱩᱭᱮ ᱠᱟᱱᱟ ᱥᱮ ᱦᱚᱲ ᱠᱩᱲᱤ ᱫᱤᱠᱩ ᱠᱚᱲᱟ ᱴᱷᱮᱱ ᱡᱟᱶᱟᱭᱚᱜ ᱠᱟᱱᱟ ᱱᱚᱣᱟ ᱨᱮ ᱪᱮᱫ ᱛᱟᱭᱚᱢ ᱫᱟᱨᱟᱢ ᱦᱩᱭ ᱫᱟᱲᱮᱭᱟᱜ-ᱟ ᱱᱚᱣᱟ ᱪᱮᱛᱟᱱ ᱨᱮ ᱤᱡᱟᱹᱦᱟᱨ ᱠᱟᱛᱮᱜ ᱦᱚᱛᱚ ᱚᱱᱚᱞᱤᱭᱟᱹ ᱚᱞ ᱟᱠᱟᱫ ᱛᱮ ᱚᱱᱟ ᱨᱮᱦᱚᱸ ᱢᱤᱫᱼᱼ ᱛᱮ ᱜᱟᱭᱟᱱ ᱠᱚ ᱩᱫᱩᱜ ᱠᱮᱭᱟ ᱦᱮᱸ ᱥᱮ ᱵᱟᱝ ᱡᱮ ᱟᱞᱚ ᱦᱩᱭᱩᱜ ᱢᱟ ᱱᱚᱣᱟ ᱫᱚ ᱢᱤᱫᱴᱟ. ᱝ ᱥᱤᱼᱼ ᱥᱤᱠᱷᱱᱟᱹᱛ ᱠᱚ ᱮᱢᱟ ᱵᱚᱱᱟ ᱛᱚ ᱚᱱᱠᱟ ᱞᱮᱠᱟᱨᱮ ᱡᱮ ᱤᱧ ᱫᱩᱧ ᱞᱟᱹᱭᱟ ᱚᱨᱠᱮᱥᱴᱟᱨ ᱫᱚ ᱪᱮᱫ ᱦᱚᱸ ᱵᱟᱹᱱᱩᱜ ᱟᱠᱟᱫᱟ᱾ ᱟᱫᱚᱧ ᱞᱟᱹᱭᱟ ᱡᱩᱫᱤ ᱵᱟᱝ ᱠᱚᱨᱟᱣ ᱞᱮᱠᱷᱟᱱ ᱠᱚᱨᱟᱣ ᱫᱚ ᱚᱠᱟ ᱞᱮᱠᱟ ᱞᱟᱹᱠᱛᱤᱭᱟ? ᱮᱠᱟᱞ ᱥᱤᱧ ᱵᱮᱲᱟ ᱜᱮ ᱠᱚᱨᱟᱣ ᱦᱩᱭᱩᱜᱟ ᱱᱚᱣᱟ ᱠᱟᱛᱷᱟ ᱫᱚ ᱵᱟᱹᱧ ᱞᱟᱹᱭᱟ ᱥᱤᱧ ᱵᱮᱲᱟ ᱫᱚ ᱠᱟᱹᱢᱤ ᱥᱮ ᱦᱚᱸ ᱛᱟᱦᱮᱱ ᱛᱟᱵᱚᱱ ᱜᱮᱭᱟ ᱚᱱᱟ ᱠᱷᱚᱱ ᱡᱩᱫᱤ ᱞᱟᱹᱭᱟ ᱟᱭᱵᱩ ᱛᱚᱨᱟ ᱠᱷᱚᱱᱟᱜ ᱡᱟᱦᱟᱸ ᱫᱚ ᱥᱤᱸᱜᱟᱹᱲ ᱛᱚᱨᱟ ᱠᱷᱚᱱᱟᱜ ᱫᱚ ᱟᱵᱚ ᱡᱟᱹᱯᱤᱫ ᱫᱚᱵᱚᱱ ᱡᱟᱦᱟᱸ ᱫᱚ ᱮᱜᱟᱨᱚᱴᱟ ᱤᱱᱟᱹ ᱚᱠᱛᱚ ᱢᱩᱫᱽ ᱨᱮ ᱟᱢ ᱪᱟᱵᱟ ᱦᱩᱭᱩᱜ ᱛᱟᱢᱟ ᱚᱱᱟ ᱚᱨᱠᱮᱥᱴᱨᱟ ᱡᱷᱩᱨ ᱨᱮᱱᱟᱜ ᱡᱩᱫᱤ ᱪᱟᱞᱟᱜ ᱠᱷᱟᱱ ᱛᱟᱞᱟ ᱧᱤᱫᱟᱹ ᱫᱷᱟᱹᱵᱤᱡ
ᱴᱷᱤᱠ ᱴᱷᱤᱠ ᱴᱷᱤᱠ ᱜᱚᱝᱠᱮ ᱟᱵᱤᱱ ᱡᱮ ᱱᱤᱭᱟᱹ ᱠᱟᱛᱷᱟ ᱴᱟᱜ ᱵᱤᱱ ᱞᱟᱹᱭ ᱠᱮᱜᱟ ᱥᱮ ᱥᱮ ᱟᱹᱣᱰᱤ ᱵᱷᱟ. ᱜᱤ ᱠᱟᱛᱷᱟ ᱵᱤᱱ ᱞᱟᱹᱭ ᱟᱠᱟᱜ-ᱟ ᱯᱷᱟᱤᱭᱵᱽ ᱵᱷᱟ. ᱜᱤ ᱯᱚᱭᱮᱱᱴ ᱵᱮᱱ ᱞᱟᱹᱭ ᱟᱠᱟᱜ-ᱟ᱾ ᱠᱩᱥᱤᱭᱟᱜ ᱠᱟᱹᱱᱟᱹᱧ ᱱᱚᱣᱟ ᱯᱚᱭᱮᱱᱴ ᱴᱟ ᱜᱚᱝᱠᱮ᱾
ᱦᱚᱣ ᱦᱚᱭ᱾
ᱟᱪᱴᱪᱷᱟ ᱜᱚᱝᱠᱮ ᱯᱚᱜᱨᱟᱢ ᱟᱵᱤᱱ ᱴᱷᱮᱱ ᱫᱚ ᱚᱠᱟᱮ ᱞᱮᱠᱟ ᱢᱟᱱᱮ ᱵᱚᱞᱛᱮ ᱜᱮᱞᱮ ᱯᱳᱴᱚᱜᱨᱟᱢ ᱠᱤ ᱠᱚᱨᱟᱣ ᱩᱪᱤᱛ ᱥᱮ ᱵᱚᱱᱫᱚ ᱚᱱᱟ ᱵᱷᱤᱛᱤᱨ ᱨᱮ ᱚᱠᱟᱴᱟᱜ ᱟᱹᱵᱤᱱ ᱵᱤᱱ ᱟᱵᱤᱱᱟᱜ ᱵᱤᱪᱟ. ᱮ ᱫᱷᱟᱨᱟ ᱚᱠᱟ ᱞᱮᱠᱟ᱾
ᱦᱚᱭ ᱟᱫᱚ ᱠᱟᱛᱷᱟ ᱫᱚ ᱦᱩᱭᱩᱜ ᱠᱟᱱᱟ ᱡᱟᱦᱟᱸ ᱦᱟᱯᱲᱟᱢ ᱠᱚ ᱡᱟᱦᱟᱸ ᱞᱮᱠᱟ ᱯᱚᱜᱨᱟᱢ ᱠᱚ ᱞᱟᱦᱟ ᱛᱮᱠᱚ ᱫᱚᱦᱚ ᱤᱫᱤ ᱠᱟᱫᱟ ᱟᱞᱮᱭᱟᱜ ᱟᱹᱛᱩ ᱨᱮᱱᱟᱜ ᱠᱟᱛᱷᱟ ᱜᱮ ᱡᱩᱫᱤᱧ ᱞᱟᱹᱭᱟ ᱡᱮ ᱥᱮᱨᱢᱟ ᱨᱮ ᱢᱤᱫ ᱫᱷᱟᱣ ᱦᱩᱭᱩᱜᱼᱟ ᱚᱱᱟ ᱫᱚ ᱵᱟᱨᱭᱟ ᱟᱛᱩ ᱛᱮ ᱢᱤᱫᱴᱟᱝ ᱠᱮᱞᱟᱵᱽ᱾ ᱢᱮᱱᱟᱜ ᱟᱠᱟᱫᱟ ᱠᱟ. ᱞᱟᱵᱽ ᱯᱟᱦᱟᱴᱟ ᱠᱷᱚᱱᱟᱜ ᱱᱚᱣᱟ ᱯᱚᱜᱨᱟᱢ ᱫᱚᱞᱮ ᱠᱚᱨᱟᱣ ᱦᱚᱪᱚᱭᱟ ᱟᱫᱚ ᱪᱮᱫ ᱪᱮᱫ ᱞᱮ ᱠᱚᱨᱟᱣ ᱪᱟᱭ ᱜᱮᱭᱟ ᱵᱚᱞ ᱠᱷᱮᱞ ᱵᱚᱞ ᱠᱷᱮᱞ ᱦᱩᱭᱩᱜ ᱛᱟᱞᱮᱭᱟ ᱵᱟᱨᱥᱤᱧ ᱯᱮ ᱫᱤᱱ᱾ ᱯᱮᱫᱤᱱ ᱫᱷᱚᱨᱮ ᱢᱟᱱᱮ ᱮ ᱜᱨᱩᱯ ᱵᱤ ᱜᱨᱩᱯ ᱵᱟ. ᱨᱥᱤᱧ ᱦᱩᱭᱱᱟ ᱟᱨ ᱯᱷᱟᱭᱱᱮᱞ ᱠᱷᱮᱞ ᱟᱨ ᱫᱚᱥᱟᱨ ᱫᱤᱱ ᱦᱤᱞᱚᱜ ᱠᱚ ᱫᱚᱦᱚ ᱠᱟᱜ ᱠᱟᱱ ᱠᱷᱟᱱ ᱵᱟᱠᱷᱟᱱ ᱫᱚ ᱵᱟ. ᱨᱥᱤᱧ ᱤᱱᱟ ᱠᱷᱮᱞ ᱫᱚ ᱫᱚᱥᱟᱨ ᱫᱤᱱ ᱛᱮᱥᱟᱨ ᱫᱤᱱ ᱦᱤᱞᱚᱜ ᱫᱚ ᱟᱫᱚ ᱯᱚᱨᱚᱵᱽ ᱮᱱᱮᱡ ᱠᱚᱞᱮ ᱫᱚᱦᱚᱭᱟ ᱠᱚᱢᱯᱤᱴᱤᱥᱮᱱ ᱦᱮᱸ ᱥᱮ ᱵᱟᱝ
ᱦᱮᱸ ᱦᱮᱸ
ᱟᱨ ᱚᱨᱠᱮᱥᱴᱟᱨ ᱞᱟᱦᱟ ᱛᱮᱫᱚ ᱡᱚᱠᱷᱚᱱ ᱤᱧ ᱦᱩᱰᱤᱧ ᱵᱚᱭᱮᱥ ᱤᱧ ᱛᱟᱦᱮᱸ ᱠᱟᱱᱟ ᱩᱱ ᱫᱚ ᱠᱤᱱᱛᱩ ᱢᱤᱫ ᱠᱤᱛᱟᱹ ᱜᱟᱭᱟᱱ ᱜᱮ ᱦᱩᱭᱩᱜ ᱠᱟᱱ ᱛᱟᱦᱮᱸᱫ᱾ ᱟᱫᱚ ᱢᱤᱫ ᱠᱤᱛᱟᱹ ᱜᱟᱭᱟᱱ ᱴᱷᱮᱱ ᱠᱷᱚᱱᱟᱜ ᱵᱟᱹᱭ ᱵᱟᱹᱭ ᱛᱮ ᱚᱠᱟᱞᱮᱠᱟ ᱨᱮᱡᱮ ᱪᱮᱫ ᱪᱮ ᱪᱮᱫ ᱞᱮᱠᱟ ᱮᱛᱚᱦᱚᱵ ᱮᱱᱟ ᱟᱫᱚ ᱦᱟᱱᱮ ᱵᱟᱭ ᱥᱮ ᱵᱟᱹᱠᱤᱱ ᱯᱷᱮᱢᱟᱥ ᱞᱮᱱ ᱜᱮᱭᱟ ᱩᱱ ᱫᱚ ᱯᱳᱭᱞᱳ ᱯᱷᱚᱨᱟᱢ ᱠᱤᱱ ᱵᱮᱱᱟᱣ ᱠᱮᱫ ᱫᱚ, ᱦᱮᱸ ᱥᱮ ᱵᱟᱝ? ᱟᱵᱩᱭᱤᱡ ᱦᱮᱱᱟᱜ ᱠᱟᱫᱮ ᱜᱮ ᱵᱮᱝᱜᱚᱞ ᱠᱩᱭᱤᱱ ᱡᱟᱦᱟᱸ ᱵᱚᱱ ᱢᱮᱛᱟᱭ ᱠᱟᱱ ᱫᱚ ᱦᱮᱸ ᱥᱮ ᱵᱟᱝ
ᱦᱩᱸ ᱦᱩᱸ
ᱛᱚ ᱩᱱᱤ ᱠᱤᱱ ᱜᱮ ᱟᱹᱠᱤᱱ ᱫᱚ ᱩᱱᱠᱤᱱ ᱱᱟᱣᱟ ᱱᱟᱣᱟ ᱠᱤᱱ ᱨᱟᱠᱟᱵ ᱠᱟᱱ ᱛᱟᱦᱮᱸᱫ ᱩᱱ ᱥᱩᱚᱢᱚᱭ ᱫᱚ ᱦᱱᱟ ᱥᱟᱫᱟ ᱠᱟᱞᱳ ᱴᱤᱵᱷᱤ ᱚᱱᱟ ᱨᱚᱝᱜᱤᱱ ᱴᱤᱵᱷᱤ ᱨᱮ ᱩᱱᱠᱤᱱᱟᱜ ᱜᱮ ᱮᱞᱵᱟᱢ ᱠᱚ ᱦᱚᱲ ᱥᱮᱨᱮᱧ ᱢᱩᱫᱽ ᱨᱮᱫᱚ ᱵᱷᱟᱜᱮ ᱧᱮᱞᱚᱜ ᱠᱟᱱᱟ ᱟᱫᱚ ᱮ ᱞᱟᱹᱭ ᱮ ᱧᱮᱞ ᱠᱤᱱᱟᱵᱚᱱ ᱥᱟᱹᱨᱤᱜᱮ ᱥᱩᱨ ᱠᱷᱚᱱᱟᱜ ᱵᱟᱵᱚᱱ ᱧᱮᱞ ᱠᱟᱜ ᱠᱤᱱᱟ ᱩᱱᱠᱤᱱ ᱥᱩᱨ ᱠᱷᱚᱱᱟᱜ ᱵᱚᱱ ᱧᱮᱞ ᱠᱤᱱᱟ ᱛᱟᱦᱚᱞᱮ ᱛᱮ ᱪᱚ ᱡᱳᱜᱟᱡᱳᱠ ᱛᱟᱵᱚᱱ ᱯᱮ ᱦᱮᱸ
ᱟᱫᱚ ᱢᱤᱫ ᱴᱤᱡ ᱱᱚᱰᱮ ᱠᱩᱠᱞᱤ ᱨᱮᱱᱟᱜ ᱛᱟᱦᱮᱞᱮᱱᱟ, ᱱᱚᱣᱟ ᱡᱮ ᱟᱵᱤᱱ ᱵᱤᱱ ᱞᱟᱹᱭ ᱠᱮᱭᱟ ᱥᱟᱫᱟ ᱠᱟᱞᱳ ᱴᱤᱵᱷᱤ ᱠᱷᱚᱱ ᱨᱚᱝᱜᱤᱱ ᱴᱤᱵᱷᱤ ᱨᱮ ᱦᱮ ᱱᱚᱣᱟ ᱫᱚ ᱟᱹᱵᱤᱱ ᱚᱠᱟ ᱥᱟᱞ ᱨᱮᱱᱟᱜ ᱠᱟᱛᱷᱟ ᱛᱟᱵᱤᱱ ᱠᱟᱛᱮ ᱞᱟᱹᱭ ᱠᱮᱭᱟ ᱤᱱᱟᱹᱛᱤᱧ ᱠᱞᱤᱭᱟᱨ ᱠᱚᱜᱼᱟ᱾ ᱡᱮᱦᱮᱛᱩ ᱟᱞᱮᱭᱟᱜ ᱢᱟ ᱫᱩᱦᱟᱡᱟᱨ ᱠᱷᱚᱱ ᱜᱮ ᱥᱴᱟᱨᱴ ᱛᱟᱞᱮ ᱥᱮ ᱛᱚ ᱠᱟᱹᱡ ᱛᱟᱞᱟᱝ ᱞᱟᱹᱭ ᱞᱮᱠᱷᱟᱱ ᱵᱷᱟᱹᱜᱤ ᱠᱚᱜᱼᱟ ᱾ ᱦᱩ ᱥᱚ ᱵᱟᱝ
ᱟᱪᱪᱷᱟ ᱟᱪᱪᱷᱟ ᱥᱟᱫᱟ ᱠᱟᱞᱳ ᱴᱤᱵᱷᱤ ᱫᱚ ᱞᱟᱹᱭ ᱜᱟᱱᱚᱜᱼᱟ ᱡᱚᱠᱷᱚᱱ ᱤᱧ ᱦᱩᱰᱤᱧ ᱳᱭ ᱫᱩᱭ ᱦᱟᱡᱟᱨ ᱛᱤᱱ ᱫᱩᱭ ᱦᱮᱸᱥᱮ ᱵᱟᱝ ᱚᱱᱠᱟᱱ ᱚᱠᱛᱚ ᱨᱮᱜᱮ ᱚᱱᱟ ᱫᱚᱢᱮ ᱧᱮᱞᱚᱜᱚᱜ ᱠᱟᱱ ᱛᱟᱦᱮᱸᱫ᱾
ᱦᱮᱸ ᱦᱮᱸ ᱦᱮᱸ ᱴᱷᱤᱠ ᱜᱮᱭᱟ ᱴᱷᱤᱠ ᱜᱮᱭᱟ ᱜᱚᱝᱠᱮ ᱞᱟᱹᱭ ᱵᱤᱱ ᱤᱱᱟ ᱯᱚᱨ᱾
ᱴᱷᱤᱠ ᱤᱱᱟᱹ ᱛᱟᱭᱚᱢ ᱠᱷᱚᱱᱟᱜ ᱜᱮ ᱱᱚᱣᱟ ᱫᱚ ᱮᱛᱚᱦᱚᱵ ᱤᱫᱤᱭ ᱠᱟᱱᱟ ᱢᱮᱱᱛᱮ ᱦᱮᱸᱥᱮ ᱟᱞᱮᱥᱮᱫ ᱠᱟ ᱮᱱ ᱢᱟ ᱵᱚᱞᱚᱣ ᱠᱟᱱᱟ ᱞᱟᱹᱭ ᱜᱟᱱᱚᱜᱼᱟ ᱫᱩᱦᱟᱡᱟᱨ ᱥᱟᱛ ᱨᱮ ᱵᱚᱞᱚᱣ ᱠᱟᱱᱟ᱾
ᱦᱮᱸ ᱟᱞᱮᱥᱮᱫ ᱫᱚ ᱚᱱᱠᱟ ᱜᱮ, ᱟᱞᱮᱥᱮᱱ ᱫᱩᱦᱟᱡᱟᱨ ᱵᱟ ᱨᱚ ᱱᱤᱝᱠᱟᱹ ᱮᱜᱟᱨᱚ ᱵᱟᱨᱚ ᱱᱤᱝᱠᱟᱹ ᱵᱚᱞᱚᱣ ᱠᱟᱱᱟ
ᱟᱪᱪᱷᱟ ᱟᱪᱪᱷᱟ ᱟᱞᱮ ᱥᱮᱫ ᱫᱚ ᱫᱩᱦᱟᱡᱟᱨ ᱥᱟᱛ ᱨᱮ ᱵᱚᱞᱚᱣ ᱠᱟᱱᱟ᱾ ᱦᱳᱭ ᱟᱫᱚ ᱚᱱᱠᱟᱞᱮᱠᱟᱨᱮ ᱚᱱᱟ ᱠᱚ ᱧᱮᱞ ᱦᱩᱭ ᱠᱟᱱᱟ ᱚᱱᱟᱞᱮᱠᱟᱨᱮ ᱟᱫᱚ ᱞᱟᱹᱭ ᱚᱱᱮ ᱵᱟᱹᱧ ᱞᱟᱹᱭ ᱠᱮᱫᱟ ᱯᱳᱭᱞᱳ ᱨᱮᱪᱮ ᱚᱱᱟ ᱫᱚ ᱧᱮᱞ ᱥᱟᱸᱜᱮ ᱡᱮ ᱥᱟᱹᱨᱤᱜᱮ ᱟᱰᱤ ᱢᱚᱡᱽ ᱛᱟᱹᱠᱤᱱᱟ ᱨᱟᱦᱟ ᱟᱰᱤ ᱢᱚᱡᱽ ᱪᱮᱦᱨᱟ ᱠᱤᱱ ᱥᱮᱨᱮᱧ ᱫᱟᱲᱮ ᱠᱟᱣᱫᱟ, ᱫᱮ ᱛᱟᱦᱞᱮ ᱵᱚᱱ ᱧᱮᱞ ᱠᱤᱱᱟ ᱱᱚᱜᱼᱚ ᱱᱚᱝᱠᱟ ᱠᱟᱛᱮᱜ ᱜᱮ ᱧᱮᱞ ᱟᱫᱚ ᱤᱱᱟᱹ ᱛᱟᱞᱟᱨᱮ ᱯᱮᱲᱟ ᱟᱵᱚ ᱵᱚᱱ ᱟᱵᱚᱣᱟᱜ ᱯᱚᱭᱥᱟ ᱛᱮᱵᱚᱱ ᱟᱹᱜᱩ ᱠᱚᱣᱟ ᱯᱮᱲᱟ ᱥᱟᱶᱛᱮᱦᱚᱸ ᱢᱤᱫ ᱫᱟᱣ ᱧᱮᱯᱮᱞ ᱵᱟᱝ ᱦᱩᱭ ᱟᱠᱟᱱᱟ ᱛᱟᱦᱞᱮ ᱧᱮᱯᱮᱞ ᱟᱵᱚᱱ᱾ ᱵᱟᱠᱷᱟᱱ ᱫᱚ ᱮᱢᱱᱤ ᱨᱮᱛᱚ ᱵᱟᱦᱟ ᱥᱚᱨᱚᱦᱟᱭ ᱨᱮᱫᱚ ᱵᱚᱱ ᱧᱮᱯᱮᱞ ᱠᱟᱱ ᱜᱮᱭᱟ ᱥᱮ ᱵᱟᱦᱟ ᱥᱟᱱᱟᱢ ᱦᱚᱲᱟᱜ ᱜᱮ ᱥᱚᱨᱦᱟᱭ ᱦᱩᱭᱩᱜᱼᱟ᱾ ᱩᱱᱟᱹᱜ ᱨᱮᱫᱚ ᱵᱟᱝ ᱛᱟᱞᱮᱢ ᱢᱤᱫᱴᱟᱝ ᱟᱸᱻ ᱵᱟᱨᱭᱟ ᱟᱹᱛᱩ ᱛᱮᱠᱟᱱ ᱫᱚ ᱥᱟᱸᱜᱮ ᱯᱮᱲᱟ ᱟᱛᱮᱜ ᱵᱚᱱ ᱧᱮᱞ ᱥᱟᱸᱜᱮ ᱠᱚᱣᱟ ᱦᱮᱸ ᱥᱮ ᱵᱟᱝ, ᱱᱤᱜᱼᱱᱤᱝᱠᱟᱹᱱ ᱩᱭᱦᱟᱹᱨ ᱵᱷᱟᱵᱽᱱᱟ ᱛᱟᱦᱮᱸ ᱠᱟᱱᱟ᱾ ᱟᱫᱚ ᱤᱧ ᱫᱩᱧ ᱞᱟᱹᱭᱟ ᱡᱮ ᱱᱚᱶᱟ ᱫᱚ ᱮᱠᱟᱞ ᱮᱸ ᱪᱟᱵᱟ ᱜᱤᱰᱤ ᱦᱚᱸ ᱵᱟᱹᱧ ᱞᱟᱹᱭᱟ ᱟᱫᱚ ᱦᱳᱭ ᱫᱚ ᱦᱳᱭ ᱢᱤᱫᱴᱟᱝ ᱟᱵᱚᱣᱟᱜ ᱟᱨᱤ ᱞᱮᱠᱟᱛᱮᱜ ᱵᱚᱱ ᱱᱟᱯᱟᱭ ᱵᱷᱟᱨᱟ ᱛᱮᱵᱚᱱ ᱠᱚᱨᱟᱣ ᱞᱮᱠᱷᱟᱱ ᱫᱚ ᱱᱟᱯᱟᱭ ᱠᱚᱜ ᱜᱮᱭᱟ ᱥᱮ ᱪᱮᱫ ᱞᱮᱠᱟ
ᱦᱮᱸ ᱜᱚᱝᱠᱮ ᱟᱵᱤᱱ ᱴᱷᱤᱠ ᱵᱤᱱ ᱞᱟᱹᱭ ᱠᱟᱫᱟ᱾
ᱦᱩᱸ
ᱴᱟᱭᱤᱢ ᱦᱚᱸ ᱚᱠᱛᱚ ᱯᱩᱨᱟᱹᱣ ᱦᱮᱡ ᱮᱱᱟ ᱜᱚᱝᱠᱮ᱾
ᱠᱚᱦᱚ ᱢᱟ ᱦᱩᱭᱮᱱ ᱛᱟᱞᱟᱝᱟ᱾
ᱦᱮᱸ ᱴᱷᱤᱠ ᱜᱮᱭᱟ ᱛᱚᱵᱮ ᱜᱚᱝᱠᱮ ᱦᱮᱸ
ᱟᱪᱪᱷᱟ ᱴᱷᱤᱠ ᱟᱪᱷᱮ᱾